ᱡᱚᱦᱟᱨ ᱜᱮ ᱨᱚᱲ ᱟᱸᱡᱚᱢᱚᱜ ᱠᱟᱱ ᱛᱟᱞᱤᱧᱟ
ᱦᱮᱸ ᱜᱚᱢᱠᱮ ᱟᱸᱡᱚᱢᱚᱜ ᱠᱟᱱ ᱛᱟᱵᱤᱱᱟ
ᱟᱵᱤᱱᱟᱜ ᱨᱚᱲ ᱦᱚᱸ ᱟᱸᱡᱚᱢᱚᱜ ᱠᱟᱱ ᱛᱟᱵᱤᱱᱟ
ᱟᱪᱪᱷᱟ ᱟᱨ ᱜᱚᱝᱠᱮ ᱪᱮᱫ ᱠᱚᱵᱤᱱ ᱪᱤᱠᱟᱹ ᱵᱟᱲᱟᱭᱮᱫᱟ ᱱᱤᱭᱟᱹ ᱜᱷᱟᱹᱲᱤᱡ ᱫᱚ
ᱱᱚᱣᱟ ᱤᱛᱟᱹ ᱱᱤᱭᱟᱹ ᱜᱟᱹᱲᱤᱡ ᱫᱚ ᱪᱟᱥ ᱵᱟᱥ ᱨᱮ ᱫᱷᱩᱨᱟᱹᱣ ᱦᱩᱭᱠᱟᱱᱟ᱾ ᱫᱟᱜ ᱡᱟᱹᱲᱤ ᱠᱚᱦᱚᱸ ᱦᱩᱭᱩᱜ ᱠᱟᱱᱟ ᱥᱮᱛᱟᱜ ᱫᱟᱜ ᱡᱟᱹᱲᱤ ᱠᱚ ᱦᱩᱭᱱᱟ ᱱᱤᱛᱚᱜ ᱫᱚ ᱛᱷᱤᱨ ᱦᱟᱛᱟᱲ ᱠᱟᱜᱼᱟᱭ᱾ ᱜᱚᱢᱠᱮ ᱟᱯᱮ ᱥᱮᱫ ᱫᱚ?
ᱦᱮᱸ ᱜᱚᱝᱠᱮ ᱛᱮᱦᱮᱧ ᱢᱟ ᱥᱮᱛᱟᱜ ᱨᱮ ᱮᱢᱚᱱᱮ ᱫᱟᱜ ᱡᱟᱹᱲᱤ ᱟᱨᱟᱢ ᱵᱚ ᱜᱚᱫ ᱞᱮᱫᱟ ᱟᱞᱤᱧ ᱫᱚᱞᱤᱧ ᱢᱚᱱᱮ ᱞᱮᱫᱼᱟ ᱡᱟᱱᱤᱡ ᱛᱮᱦᱮᱧ ᱥᱟᱨᱟ ᱫᱤᱱ ᱜᱮ ᱫᱟᱜᱟᱭᱚ ᱟᱸ ᱡᱟᱭᱦᱳᱠ ᱱᱤᱛᱚᱜ ᱫᱚ ᱛᱷᱤᱨ ᱠᱟᱱᱟᱭ ᱟᱨᱠᱤ ᱵᱟᱭ ᱡᱟᱲᱤᱭᱫᱟ ᱦᱟᱸᱜ ᱟᱫᱚ ᱟᱹᱞᱤᱧ ᱞᱤᱧ ᱢᱚᱱᱮᱞᱮᱜ-ᱟ ᱡᱟᱹᱱᱤᱡ ᱠᱷᱟᱱ ᱛᱮᱦᱮᱧ ᱫᱚ ᱥᱮᱛᱟᱜ ᱠᱷᱚᱱ ᱜᱮ ᱡᱟᱹᱱᱤᱡ ᱟᱨᱟᱢᱵᱚᱭᱟ ᱟᱫᱚ ᱵᱟᱭ ᱵᱚᱱᱫᱚᱭᱟ ᱡᱟᱱᱤᱡ ᱠᱤᱱᱛᱩ ᱵᱟᱝ ᱠᱳᱱᱳ ᱨᱚᱠᱚᱢ ᱛᱮ ᱵᱚᱱᱫᱚ ᱟᱠᱟᱫᱟᱭ ᱱᱤᱛᱚᱜ ᱦᱟᱸᱜ ᱠᱟᱹᱢᱤ ᱱᱤᱛᱚᱜ ᱢᱟ ᱠᱟᱹᱢᱤ ᱫᱤᱱ ᱠᱟᱱᱟ ᱥᱮ
ᱦᱮᱸ
ᱟᱫᱚ ᱥᱟᱨᱟᱫᱤᱱ ᱫᱟᱜ ᱡᱟᱹᱲᱤ ᱞᱮᱠᱷᱟᱱ ᱦᱟᱸᱜ ᱪᱤᱠᱟᱹᱛᱮᱵᱤᱱ ᱠᱟᱹᱢᱤᱭᱟ ᱦᱟᱸᱜ ᱵᱟᱹᱫᱽ ᱠᱚᱨᱮ ᱱᱟᱜ ᱫᱚ ᱦᱟᱸᱜ
ᱦᱩᱸ ᱨᱚᱭ ᱠᱚᱫᱚ ᱯᱚ ᱟᱨᱟᱢᱵᱽᱚ ᱟᱠᱟᱫᱟ ᱜᱟᱢᱠᱮ?
ᱦᱮᱸ ᱜᱚᱢᱠᱮ ᱟᱨᱟᱢ ᱵᱚ ᱫᱚᱞᱮ ᱟᱨᱟᱢ ᱵᱚ ᱜᱚᱫ ᱟᱠᱟᱫᱟ ᱦᱟᱸᱜ ᱟᱫᱚ ᱨᱚᱦᱚᱭ ᱠᱚᱫᱚ ᱦᱟᱸᱜ ᱪᱟᱞᱟᱜ ᱠᱟᱱ ᱛᱟᱞᱮᱭᱟ ᱛᱮᱦᱮᱧ ᱡᱮᱢᱚᱱ ᱠᱚ ᱪᱟᱞᱟᱣ ᱟᱠᱟᱱ ᱛᱟᱞᱮᱭᱟ ᱛᱚᱞᱟ ᱡᱟᱦᱟᱸ ᱪᱟᱨᱟ ᱠᱚᱞᱮ ᱜᱤᱴ ᱟᱠᱟᱫᱟ ᱚᱱᱟ ᱪᱟᱨᱟ ᱛᱳᱫᱚ ᱠᱚ ᱪᱟᱞᱟᱣ ᱟᱠᱟᱱᱟ ᱠᱚ
ᱦᱮᱸ
ᱟᱫᱚ ᱚᱱᱟ ᱠᱚ ᱤᱭᱟᱹ ᱠᱟᱛᱮᱫ ᱦᱟᱸᱜ ᱜᱟᱯᱟ ᱥᱮᱫ ᱦᱮᱸ ᱞᱟᱹᱭᱵᱤᱱ
ᱟᱞᱮᱭᱟᱜ ᱦᱚᱸ ᱨᱚᱦᱚᱭ ᱠᱚ ᱛᱮᱦᱮᱧ ᱠᱚ ᱪᱟᱞᱟᱣ ᱟᱠᱟᱱᱟ ᱥᱮᱛᱟᱜ ᱨᱮᱜᱮ
ᱟᱪᱪᱷᱟ
ᱟᱹᱞᱤᱧ ᱫᱚᱞᱤᱧ ᱦᱮᱡ ᱟᱠᱟᱱᱟ ᱰᱟᱝᱨᱤ ᱜᱩᱯᱤ ᱟᱹᱞᱤᱧ ᱫᱚ ᱵᱟᱹᱞᱤᱧ ᱪᱟᱞᱟᱣ ᱞᱮᱱᱟ ᱱᱚᱛᱮ ᱰᱟᱝᱨᱤ ᱠᱚ ᱢᱮᱨᱚᱢ ᱠᱚ ᱢᱮᱱᱟᱜ ᱠᱚᱣᱟ ᱛᱚ ᱱᱩᱠᱩᱦᱚᱛᱚ ᱧᱮᱞ ᱦᱩᱭᱩᱜᱼᱟ᱾
ᱦᱳᱭ ᱦᱳᱭ ᱩᱱᱠᱩ ᱦᱚᱸᱛᱚ ᱚᱲᱟᱜ ᱨᱮ
ᱦᱮᱸ ᱜᱚᱢᱠᱮ ᱩᱱᱠᱩ ᱢᱟ ᱮᱠᱟᱞ ᱛᱮᱜᱮ ᱧᱮᱞ ᱢᱟᱱᱮ ᱧᱮᱞ ᱦᱩᱭᱩᱜ ᱛᱟᱵᱤᱱᱟ ᱪᱮᱫᱟᱜ ᱥᱮ ᱩᱱᱠᱩ ᱢᱟ ᱨᱚᱲ ᱦᱚᱸ ᱵᱟᱠᱚ ᱫᱟᱲᱮᱭᱟᱜᱼᱟ ᱥᱮ ᱱᱤᱡᱮᱛᱮ ᱵᱟᱠᱚ ᱞᱟᱹᱭ ᱫᱟᱲᱮᱭᱟᱜᱼᱟ ᱟᱠᱚᱣᱟᱜ ᱫᱩᱠ ᱟᱨᱠᱤ ᱡᱮ ᱨᱮᱸᱜᱮᱡ ᱟᱠᱟᱫᱤᱧᱟ ᱥᱮ ᱪᱮᱫ ᱱᱤᱛᱚᱜ ᱫᱚ ᱮᱢᱟᱧ ᱢᱮ ᱡᱚᱢ ᱥᱮ ᱪᱮᱫ ᱞᱮᱠᱟ ᱜᱚᱢᱠᱮ ᱟᱫᱚ ᱩᱱᱠᱩ ᱫᱚ ᱦᱟᱸᱜ ᱟᱫᱚ ᱩᱱᱠᱩ ᱫᱚ ᱚᱵᱚᱞᱟ ᱡᱤᱱᱤᱥ ᱠᱟᱱᱟ ᱠᱚ ᱦᱟᱸᱜ ᱩᱱᱠᱩ ᱫᱚ ᱮᱠᱪᱩᱭᱮᱞᱤ ᱱᱚᱣᱟ ᱨᱮᱸᱜᱮᱡ ᱛᱮᱛᱟᱧ ᱨᱮᱫᱚ ᱵᱟᱝ ᱫᱚᱦᱚ ᱴᱷᱤᱠ ᱟᱨᱠᱤ
ᱦᱮᱸ ᱜᱚᱢᱠᱮ ᱟᱯᱮ ᱫᱚ ᱵᱤᱨ ᱫᱤᱥᱚᱢ ᱥᱮ ᱵᱩᱨᱩ ᱫᱤᱥᱚᱢ ᱠᱟᱱᱟᱯᱮ
ᱦᱮᱸ ᱜᱚᱝᱠᱮ ᱟᱞᱮ ᱦᱟᱸᱜ ᱵᱤᱨ ᱫᱤᱥᱚᱢ ᱜᱮ ᱠᱟᱱᱟ ᱞᱮ ᱦᱟᱸᱜ ᱦᱮᱸ ᱱᱤᱛᱚᱜ ᱫᱩᱧ ᱦᱮᱡ ᱟᱠᱟᱱᱟ ᱤᱧᱫᱚ ᱦᱟᱸᱜ ᱯᱩᱴᱠᱟᱹ ᱦᱟᱞᱟᱝ
ᱯᱷᱩᱴᱠᱟᱹ ᱜᱚᱢᱠᱮ ᱧᱟᱢᱚᱜ ᱠᱟᱱ ᱜᱮᱭᱟ ᱠᱚ ᱯᱷᱩᱴᱠᱟᱹ ᱠᱚ
ᱜᱚᱢᱠᱮ ᱚᱱᱠᱟ ᱢᱟ ᱵᱟᱠᱚ ᱧᱟᱢᱚᱜ ᱠᱟᱱᱟ ᱦᱟᱸᱜ ᱟᱹᱞᱤᱧ ᱢᱟ ᱵᱟᱹᱞᱤᱧ ᱦᱮᱡ ᱦᱮᱡ ᱵᱟᱲᱟ ᱦᱮᱡ ᱟᱠᱟᱱᱟ ᱠᱚ ᱵᱩᱡᱷᱟᱹᱣ ᱥᱮ ᱦᱮᱸ ᱟᱫᱚ ᱚᱲᱟᱜ ᱠᱚᱨᱮ ᱜᱮ ᱢᱮᱱᱟᱜ ᱞᱮᱜᱮ ᱛᱮᱦᱮᱧ ᱫᱚ ᱟᱫᱚ ᱩᱱᱠᱩ ᱚᱲᱟᱜ ᱠᱚᱨᱮ ᱫᱚ ᱦᱟᱸᱜ ᱵᱟᱹᱫᱽ ᱠᱚᱨᱮᱱᱟᱜ ᱠᱟᱹᱢᱤ ᱠᱚᱫᱚ ᱦᱟᱸᱜ ᱢᱟᱱᱮ ᱦᱟᱥᱟ ᱠᱚᱨᱮᱱᱟᱜ ᱠᱟᱹᱢᱤ ᱠᱚᱫᱚ ᱦᱟᱸᱜ ᱦᱩᱭ ᱠᱟᱱᱟ ᱥᱟᱹᱛ ᱟᱠᱟᱱᱟ ᱥᱩᱫᱩ ᱛᱮᱦᱮᱧ ᱛᱚᱞᱟ ᱠᱚ ᱛᱩᱫ ᱠᱟᱜᱼᱟ ᱦᱟᱸᱜ ᱜᱟᱯᱟ ᱚᱱᱠᱟ ᱜᱮ ᱤᱫᱤ ᱦᱩᱭᱩᱜᱼᱟ ᱥᱮᱛᱟᱜ ᱥᱮᱛᱟᱜ ᱟᱫᱚ ᱜᱟᱯᱟ ᱠᱚ ᱨᱚᱦᱚᱭᱟ ᱟᱫᱚ ᱢᱟᱱᱮ ᱡᱟᱦᱟᱸ ᱤᱭᱟᱹ ᱠᱚ ᱟᱨᱠᱤ ᱚᱱᱟ ᱠᱟᱹᱢᱤ ᱠᱚᱫᱚ ᱵᱟᱹᱱᱩᱜᱼᱟ ᱚᱱᱟ ᱛᱮᱞᱤᱧ ᱦᱮᱡ ᱟᱠᱟᱱᱟ
ᱜᱚᱢᱠᱮ ᱟᱞᱮ ᱢᱟ ᱵᱤᱞᱟᱹᱛ ᱫᱤᱥᱚᱢ ᱦᱚᱲ ᱯᱩᱴᱠᱟᱹ
ᱦᱮᱸ
ᱯᱩᱴᱠᱟᱹ ᱠᱚᱦᱚᱸ ᱵᱟᱝ ᱧᱟᱢᱚᱜᱼᱟ ᱟᱞᱮ ᱥᱮᱫ ᱫᱚ ᱵᱤᱞᱟᱹᱛ ᱫᱤᱥᱼᱼ ᱩᱫ ᱠᱚ ᱧᱟᱢ ᱵᱟᱲᱟᱜ ᱜᱮᱭᱟ ᱵᱟᱝ ᱦᱳᱭ ᱢᱟ ᱦᱩᱭᱩᱜ ᱠᱟᱱᱟ ᱯᱩᱴᱠᱟᱹ ᱫᱚ ᱛᱤᱱᱟᱹᱜ ᱜᱟᱱ ᱯᱮ ᱧᱟᱢ ᱠᱮᱜᱼᱟ ᱱᱤᱛᱳᱜ ᱛᱮ
ᱮᱭ ᱢᱟᱛᱨᱚ ᱞᱤᱧ ᱵᱚᱞᱚᱭᱮᱱᱟ ᱜᱚᱢᱠᱮ ᱟᱹᱣᱨᱤᱭᱟ
ᱚᱸ ᱦᱟᱞᱦᱟᱝ ᱫᱚ ᱟᱹᱣᱨᱤ ᱵᱤᱱ ᱦᱟᱞᱟᱝᱼᱟ
ᱵᱟᱝ ᱵᱟᱝ ᱮᱭ ᱞᱤᱧ ᱵᱚᱞᱚᱭᱮᱱᱟ ᱟᱞᱚ ᱞᱟᱹᱭᱫᱤᱧ ᱫᱮᱠᱷᱤ ᱟᱞᱚ ᱦᱮᱸ ᱥᱮᱨᱚᱠᱚᱢ ᱴᱟᱭᱤᱢ ᱱᱚᱛᱮ ᱫᱚ ᱦᱟᱸᱜ ᱵᱤᱨ ᱵᱤᱨ ᱨᱮᱫᱚ ᱦᱟᱸᱜ ᱢᱟᱱᱮ ᱵᱤᱠᱨᱚᱱᱛ ᱥᱟᱶᱩᱱ ᱠᱚᱫᱚ ᱵᱟᱹᱵᱤᱱ ᱮᱸᱻ ᱧᱟᱢᱟ ᱟᱫᱚ ᱟᱫᱚ ᱚᱱᱟ ᱠᱷᱟᱹᱛᱤᱨ ᱟᱫᱚᱞᱤᱧ ᱯᱷᱳᱱ ᱠᱮᱫᱟ ᱫᱮᱠᱷᱤ ᱱᱚᱛᱮ ᱯᱷᱳᱱ ᱞᱮᱠᱷᱟᱱ ᱡᱟᱹᱱᱤᱡ ᱠᱷᱟᱱ ᱵᱷᱟᱹᱜᱤᱭᱟ ᱟᱨᱠᱤ
ᱜᱚᱝᱠᱮ ᱯᱩᱴᱠᱟᱹ ᱫᱚ ᱚᱛ ᱠᱷᱚᱱ ᱜᱚᱝᱠᱮ ᱞᱟᱹᱭᱮᱜ ᱛᱟᱦᱮᱜ ᱞᱤᱧ ᱯᱩᱴᱼᱼ ᱠᱟᱹ ᱫᱚ ᱚᱛ ᱠᱷᱚᱱ ᱩᱰᱩᱝ ᱠᱚᱜ ᱜᱮᱭᱟᱠᱚ ᱥᱮ ᱚᱛ ᱞᱟᱛᱟᱨ ᱨᱮᱜᱮ ᱧᱟᱢᱚᱜ ᱟᱠᱚ
ᱟᱫᱚ ᱜᱚᱝᱠᱮ ᱟᱹᱵᱤᱱᱻ ᱦᱚᱭᱛᱚ ᱵᱟᱹᱵᱤᱱ ᱧᱮᱞ ᱟᱠᱟᱫᱟ ᱦᱚᱭᱛᱚ ᱚᱱᱟ ᱛᱮᱵᱤᱱ ᱞᱟᱹᱭ ᱮᱫᱟ ᱟᱨᱠᱤ ᱚᱛ ᱠᱷᱚᱱ ᱢᱟᱱᱮ ᱚᱛ ᱠᱷᱚᱱ ᱜᱮ ᱟᱨᱠᱤ ᱩᱱᱠᱩ ᱫᱚᱠᱚ ᱯᱩᱴᱷᱩᱡ ᱨᱟᱠᱟᱵᱼᱟ ᱟᱨᱠᱤ
ᱚᱛ ᱠᱷᱚᱱ ᱜᱮ ᱯᱩᱴᱤ ᱨᱟᱠᱟᱵ ᱟᱠᱚ ᱧᱮᱧᱟᱢᱚᱜᱼᱟᱠᱚ
ᱦᱳᱭ ᱦᱳᱭ ᱦᱳᱭ ᱱᱟᱥᱮ ᱱᱟᱥᱮ ᱠᱚ ᱧᱮᱧᱟᱢᱚᱜᱼᱟ ᱟᱨᱠᱤ ᱯᱩᱴᱠᱟᱹ ᱞᱮᱠᱟᱱ ᱜᱮᱢ ᱵᱩᱡᱷᱟᱹᱣ ᱜᱚᱫ ᱠᱚᱣᱟ ᱡᱮ ᱱᱩᱠᱩ ᱫᱚ ᱯᱩᱴᱠᱟᱹ ᱠᱟᱱᱟ ᱠᱚ ᱟᱫᱚ ᱵᱤᱨ ᱫᱤᱥᱚᱢ ᱦᱚᱲ ᱫᱚᱠᱚ ᱵᱟᱰᱟᱭᱟ ᱵᱷᱟᱹᱜᱤ ᱞᱮᱠᱟ ᱡᱮ ᱱᱩᱠᱩ ᱫᱚ ᱯᱩᱴᱠᱟᱹ ᱠᱟᱱᱟ ᱠᱚ ᱟᱫᱚ ᱟᱹᱵᱤᱱ ᱫᱚ ᱦᱚᱭᱛᱳ ᱵᱤᱞᱟᱹᱛ ᱫᱤᱥᱚᱢ ᱦᱚᱲ ᱠᱟᱱᱟᱵᱤᱱ ᱟᱹᱵᱤᱱ ᱫᱚ ᱯᱩᱴᱠᱟᱹ ᱠᱚᱫᱚ ᱦᱟᱸᱜ ᱵᱟᱹᱵᱤᱱ ᱧᱮᱞ ᱟᱠᱟᱫ ᱠᱚᱣᱟ ᱥᱮ ᱵᱟᱹᱵᱤᱱ ᱡᱚᱢ ᱵᱟᱲᱟ ᱟᱠᱟᱫᱟ
ᱡᱚᱢ ᱫᱚᱞᱤᱧ ᱡᱚᱢ ᱵᱟᱲᱟ ᱟᱠᱟᱜᱼᱟ ᱜᱚᱝᱠᱮ ᱵᱟᱹᱞᱤᱧ ᱧᱮᱞ ᱟᱠᱟᱫ ᱠᱚᱣᱟ ᱪᱮᱫ ᱞᱮᱠᱟ ᱠᱚ ᱦᱟᱞᱟᱝ ᱠᱚᱣᱟ
ᱟᱪᱪᱷᱟ ᱟᱪᱪᱷᱟ ᱟᱫᱚ ᱯᱮᱲᱟ ᱚᱲᱟᱜ ᱠᱷᱚᱱ ᱠᱚ ᱤᱫᱤᱭᱟᱯᱮᱭᱟ ᱠᱚ ᱥᱮ ᱡᱟᱹᱱᱤᱡ
ᱦᱳᱭ ᱯᱮᱲᱟ ᱴᱷᱮᱱ ᱠᱷᱚᱱ ᱟᱹᱜᱩ ᱦᱩᱭᱩᱜ ᱜᱮᱭᱟ ᱟᱫᱚ ᱦᱟᱞᱟᱝ ᱵᱟᱲᱟ ᱫᱚ ᱵᱟᱝ ᱪᱟᱞᱟᱣ ᱵᱟᱲᱟ ᱦᱩᱭ ᱟᱠᱟᱱᱟ ᱚᱱᱮ ᱜᱚᱝᱠᱮ ᱯᱩᱴᱠᱟᱹ ᱫᱚ ᱢᱤᱫ ᱴᱷᱮᱱ ᱜᱮ ᱟᱹᱰᱤ ᱜᱟᱱ ᱠᱚ ᱛᱟᱦᱮᱱᱟ ᱥᱮ ᱢᱤᱫᱴᱟᱹᱝ ᱦᱟᱸᱰᱮ ᱱᱟᱰᱮ ᱦᱟᱸᱰᱮ ᱱᱟᱰᱮ ᱚᱱᱠᱟ ᱧᱟᱢᱚᱜ ᱜᱮᱭᱟ
ᱜᱚᱢᱠᱮ ᱯᱩᱴᱠᱟᱹ ᱫᱚ ᱦᱟᱸᱜ ᱢᱤᱫᱴᱮᱱ ᱫᱚ ᱡᱮ ᱢᱤᱫ ᱡᱟᱭᱜᱟ ᱨᱮᱜᱮ ᱟᱹᱰᱤ ᱟᱢᱫᱟ ᱠᱚ ᱧᱟᱢᱚᱜᱼᱟ ᱚᱱᱠᱟ ᱫᱚ ᱵᱟᱝ ᱦᱳᱭᱛᱚ ᱢᱤᱫ ᱡᱟᱭᱜᱟ ᱨᱮ ᱢᱤᱫᱴᱟᱹᱝ ᱵᱤᱱ ᱧᱟᱢ ᱠᱮᱫᱮᱭᱟ ᱟᱨᱦᱚᱸ ᱚᱱᱠᱟ ᱥᱮᱨᱚᱠᱚᱢ ᱛᱤᱱᱟᱹᱜ ᱥᱟᱺᱜᱤᱧ ᱛᱟ ᱯᱚᱨᱮ ᱦᱚᱭᱛᱚ ᱪᱟᱞᱟᱣ ᱠᱟᱛᱮ ᱵᱟᱨᱭᱟ ᱥᱮ ᱯᱮᱭᱟ ᱚᱱᱠᱟ ᱠᱚ ᱛᱟᱦᱮᱱᱟ ᱟᱨᱠᱤ ᱡᱮ ᱪᱮ ᱞᱟᱹᱜᱤᱫ ᱟᱹᱰᱤ ᱟᱢᱫᱟ ᱧᱟᱢᱚᱜᱼᱟ ᱚᱱᱠᱟ ᱫᱚ ᱵᱟᱝ
ᱢᱤᱫ ᱴᱟᱱ ᱜᱮ
ᱦᱳᱭ
ᱩᱫᱽ ᱡᱮᱢᱚᱱ ᱜᱚᱝᱠᱮ ᱢᱤᱫᱴᱷᱮᱱ ᱜᱮ ᱵᱟᱨᱭᱟ ᱯᱮᱭᱟ ᱧᱟᱢᱚᱜᱼᱟ
ᱦᱳᱭ ᱟᱫᱚ ᱳᱫ ᱠᱚᱫᱚ ᱦᱟᱸᱜ ᱦᱮ ᱳᱫ ᱠᱚᱨᱮᱱᱟᱜ ᱵᱮᱯᱟᱨ ᱫᱚ ᱟᱞᱟᱫᱟ ᱟᱨ ᱱᱚᱣᱟ ᱫᱚ ᱮᱴᱟᱜ ᱨᱚᱠᱚᱢ ᱱᱚᱣᱟ ᱦᱚᱸ ᱢᱤᱫᱴᱷᱮᱱ ᱠᱚ ᱧᱟᱢᱚᱜ ᱜᱮᱭᱟ ᱟᱹᱰᱤ ᱟᱢᱫᱟ ᱡᱚᱠᱷᱚᱱ ᱜᱮ ᱢᱟᱱᱮ ᱡᱷᱚᱛᱚ ᱡᱟᱭᱜᱟ ᱨᱮᱫᱚ ᱵᱟᱵᱤᱱ ᱧᱟᱢ ᱠᱚᱣᱟ ᱟᱨᱠᱤ
ᱚᱦ ᱜᱚᱝᱠᱮ ᱟᱯᱮᱥᱮᱫ ᱠᱟᱴᱠᱚᱢ ᱠᱚ
ᱦᱳᱭ ᱠᱟᱴᱠᱚᱢ ᱠᱚᱫᱚ ᱟᱞᱮ ᱦᱮᱸ ᱜᱟᱰᱟ ᱢᱮᱱᱟᱜ ᱛᱟᱞᱮᱭᱟ ᱵᱟᱸᱫᱷ ᱠᱚ ᱢᱮᱱᱟᱜ ᱛᱟᱞᱮᱭᱟ ᱚᱱᱟ ᱠᱚᱨᱮ ᱠᱟᱴᱠᱚᱢ ᱫᱚᱠᱚ ᱧᱟᱢᱚᱜ ᱜᱮᱭᱟ ᱟᱨ ᱵᱟᱹᱫᱽ ᱠᱚᱨᱮ ᱦᱚᱸ ᱱᱤᱭᱟᱹ ᱜᱷᱟᱹᱲᱤᱡ ᱫᱚ ᱦᱟᱸᱜ ᱢᱤᱫ ᱵᱟᱨ ᱫᱚᱠᱚ ᱧᱟᱢᱚᱜ ᱠᱟᱱ ᱜᱮᱭᱟ ᱟᱨᱠᱤ ᱠᱟᱴᱠᱚᱢ ᱜᱚᱸᱜᱷᱟ ᱦᱮᱸ
ᱦᱮᱸ
ᱟᱫᱚ ᱟᱯᱮ ᱚᱱᱟ ᱠᱚᱨᱮ ᱫᱚ ᱦᱟᱸᱜ
ᱟᱞᱮ ᱥᱮᱫ ᱦᱚᱸ ᱠᱟᱴᱠᱚᱢ ᱫᱚᱠᱚ ᱧᱟᱢᱚᱜ ᱠᱟᱱᱟ ᱠᱟᱴᱠᱚᱢ ᱜᱚᱸᱜᱷᱟ ᱟᱫᱚ ᱞᱟᱦᱟ ᱥᱮᱫᱟᱭ ᱠᱷᱚᱱ ᱫᱚ ᱠᱷᱩᱵ ᱜᱮ ᱠᱚᱢ ᱠᱟᱱᱟ ᱠᱚ
ᱟᱪᱪᱷᱟ
ᱵᱟᱨᱩᱰᱟᱝ ᱠᱚ ᱟᱹᱭᱩᱵ ᱵᱮᱲᱟ ᱠᱚ ᱧᱟᱢ ᱵᱟᱲᱟᱜ ᱠᱟᱱᱟ ᱪᱟᱞᱟᱣ ᱵᱟᱲᱟ ᱦᱩᱭᱩᱜ ᱠᱟᱱᱟ ᱵᱟᱨᱩᱰᱟᱝ ᱠᱚ ᱜᱚᱡ ᱵᱟᱲᱟ ᱦᱩᱭᱩᱜ ᱠᱟᱱᱟ ᱯᱩᱠᱷᱨᱤ ᱫᱷᱟᱨᱮ ᱠᱚ ᱧᱮᱞ ᱵᱟᱲᱟ ᱦᱩᱭᱩᱜ ᱠᱟᱱᱟ ᱵᱟᱹᱨᱩ ᱰᱟᱝ ᱢᱮᱱᱟᱜ ᱠᱚᱣᱟ ᱥᱮ ᱵᱟᱹᱱᱩᱜ ᱠᱚᱣᱟ ᱜᱚᱝᱠᱮ ᱟᱯᱮ ᱥᱮᱫ ᱫᱚ ᱯᱩᱠᱷᱨᱤ ᱠᱚᱦᱚᱸ ᱢᱮᱱᱟᱜ ᱟᱥᱮ ᱵᱟᱹᱱᱩᱜᱼᱟ?
ᱦᱮᱸ ᱜᱚᱝᱠᱮ ᱯᱩᱠᱷᱨᱤ ᱠᱚᱫᱚ ᱢᱮᱱᱟᱜᱼᱟ, ᱟᱫᱚ ᱜᱚᱝᱠᱮ ᱚᱱᱟ ᱵᱟᱹᱨᱩ ᱰᱟᱝ ᱜᱚᱡ ᱠᱚᱫᱚ ᱦᱟᱸᱜ ᱵᱟᱝ ᱵᱟᱝ ᱪᱟᱞᱟᱣ ᱵᱟᱲᱟ ᱦᱩᱭᱩᱜ ᱜᱮᱭᱟ ᱟᱨᱠᱤ ᱾ ᱟᱫᱚ ᱟᱫᱚ ᱜᱚᱝᱠᱮ ᱟᱹᱞᱤᱧ ᱟᱹᱞᱤᱧᱟᱜ ᱢᱮᱱᱫᱚ ᱵᱟᱹᱨᱩᱰᱟᱝ ᱫᱚ ᱪᱮᱫᱠᱟ ᱠᱟᱛᱮ ᱯᱮ ᱜᱚᱡ ᱠᱚᱣᱟ?
ᱦᱮᱞᱳ ᱜᱚᱝᱠᱮ ᱾
ᱞᱟᱹᱭᱮᱫᱟᱞᱤᱧ, ᱵᱟᱹᱨᱩᱰᱟᱝ ᱠᱚᱫᱚ ᱪᱮᱫ ᱞᱮᱠᱟ ᱠᱟᱛᱮ ᱯᱮ ᱜᱚᱡ ᱠᱚᱣᱟ?
ᱜᱚᱝᱠᱮ ᱵᱟᱨᱰᱟᱝ ᱫᱚ ᱟᱭᱩᱵ ᱵᱮᱲᱟ ᱛᱚ ᱞᱟᱭᱤᱴ ᱠᱟᱭ ᱦᱩᱭᱩᱜᱼᱟ ᱢᱮᱫ ᱨᱮ, ᱛᱟᱯᱚᱨᱮ ᱚᱠᱟ ᱥᱚᱢᱚᱭ ᱫᱚ ᱚᱛᱟ ᱦᱩᱭᱩᱜ ᱜᱮᱭᱟ, ᱚᱠᱟ ᱥᱚᱢᱚᱭ ᱫᱚ ᱦᱟᱯᱟᱛᱮ ᱫᱟᱞ ᱠᱚ ᱦᱩᱭᱩᱜ ᱜᱮᱭᱟ ᱾
ᱟᱪᱪᱷᱟ ᱟᱪᱪᱷᱟ ᱾
ᱵᱮᱥᱤᱨ ᱵᱷᱟᱜ ᱫᱟᱞ ᱠᱚ ᱦᱩᱭᱩᱜᱼᱟ, ᱵᱟᱠᱚ ᱥᱩᱨ ᱦᱚᱪᱚᱜ ᱟ ᱥᱮ ᱾ ᱛᱚᱠᱷᱚᱱ ᱫᱚᱱ ᱵᱚᱞᱚᱱ ᱟᱠᱚ ᱾
ᱦᱳᱭ, ᱦᱳᱭ ᱚᱱᱟ ᱦᱚᱸ ᱠᱟᱛᱷᱟ ᱠᱟᱱ ᱜᱮᱭᱟ ᱾ ᱟᱫᱚ ᱚᱱᱟᱜᱮ ᱟᱨᱠᱤ ᱟᱫᱚ ᱵᱟᱨᱩᱜ ᱰᱟᱝ ᱡᱤᱞ ᱜᱚᱝᱠᱮ ᱥᱤᱵᱤᱞ ᱜᱮᱭᱟ?
ᱦᱮᱸ ᱜᱚᱝᱠᱮ ᱥᱤᱵᱤᱞ ᱜᱮᱭᱟ ᱾ ᱵᱷᱟᱜᱮ ᱴᱷᱤᱠ ᱩᱛᱩ ᱦᱩᱭᱩᱜᱼᱟ ᱜᱚᱝᱠᱮ ᱾
ᱟᱪᱪᱷᱟ ᱾ ᱪᱮᱫᱠᱟ ᱩᱛᱩ ᱩᱛᱩ ᱫᱚ ᱪᱮᱫ ᱥᱟᱶ ᱯᱮ ᱩᱛᱩ ᱠᱚᱣᱟ ᱜᱚᱝᱠᱮ?
ᱜᱚᱝᱠᱮ ᱵᱟᱨᱩᱰᱟᱝ ᱡᱤᱞ ᱛᱮᱫ ᱫᱚ ᱚᱱᱟ ᱯᱷᱟᱹᱲᱤ ᱛᱮᱫ ᱞᱮ ᱡᱚᱢᱟ ᱾ ᱚᱸᱰᱮᱱᱟᱜ ᱡᱤᱞ ᱜᱮ ᱵᱮᱥᱤ ᱛᱟᱦᱮᱱ ᱛᱟᱠᱚᱣᱟ ᱜᱚᱝᱠᱮ ᱾ ᱯᱮᱸᱭᱟᱡ ᱠᱚ ᱨᱟᱥᱩᱱ ᱠᱚ ᱰᱷᱮᱨ ᱰᱷᱮᱨ ᱞᱟᱜᱟᱣ ᱦᱩᱭᱩᱜᱼᱟ ᱢᱚᱥᱞᱟ ᱰᱷᱮᱨ ᱧᱚᱜ ᱛᱟᱦᱮᱱ ᱢᱟ ᱾
ᱦᱚ
ᱛᱚᱵᱮᱱᱟᱜ ᱵᱟᱹᱨᱩ ᱱᱟᱜ ᱡᱤᱞ ᱨᱮᱱᱟᱜ ᱥᱟᱫ ᱦᱩᱭᱩᱜᱼᱟ ᱟᱨ ᱡᱤᱞ ᱦᱚᱸ ᱟᱹᱰᱤ ᱪᱮᱦᱨᱟ ᱧᱮᱞᱚᱜᱼᱟ ᱜᱚᱝᱠᱮ ᱾ ᱵᱟᱨᱩᱰᱟᱝ ᱡᱮ ᱯᱷᱨᱮᱥ ᱜᱮᱭᱟ ᱚᱱᱠᱟ ᱛᱚᱯᱮ ᱡᱚᱢ ᱵᱟᱲᱟᱭ ᱜᱮᱭᱟ?
ᱦᱮᱞᱳ
ᱚᱱᱠᱟ ᱛᱮ ᱯᱮ ᱡᱚᱢ ᱵᱟᱲᱟᱭ ᱜᱮᱭᱟ ᱵᱟᱨᱩᱰᱟᱝ ᱡᱤᱞ ᱠᱚ?
ᱦᱮᱸ ᱜᱚᱝᱠᱮ, ᱱᱚᱣᱟ ᱠᱚᱨᱮ ᱫᱚ ᱡᱤᱞ ᱫᱚ ᱵᱟᱨᱩᱰᱟᱝ ᱡᱤᱞ ᱫᱚᱠᱚ ᱡᱚᱢ ᱜᱮᱭᱟ ᱾ ᱟᱫᱚ ᱟᱹᱞᱤᱧ ᱜᱮ ᱵᱟᱹᱞᱤᱧ ᱪᱟᱞᱟᱣ ᱵᱟᱲᱟ ᱟᱠᱟᱱᱟ, ᱟᱹᱞᱤᱧ ᱦᱚᱸ ᱡᱮᱞ ᱫᱚ ᱢᱟᱱᱮ ᱥᱮᱫᱟᱭ ᱨᱮ ᱞᱤᱧ ᱡᱚᱢ ᱵᱟᱲᱟ ᱞᱮᱫᱟ ᱟᱫᱚ, ᱱᱮᱛᱟᱨ ᱢᱟ ᱵᱟᱹᱨᱩᱰᱟᱝ ᱠᱚᱦᱚᱸ ᱥᱮᱨᱚᱠᱚᱢ ᱵᱟᱠᱚ ᱧᱟᱢᱚᱜ ᱜᱮᱭᱟ ᱾ ᱛᱚ ᱢᱟᱱᱮ ᱚᱱᱮ ᱡᱟᱦᱟᱸ ᱯᱳᱭᱞᱳ ᱫᱟᱜ ᱨᱮᱜᱮ ᱠᱚ ᱨᱟᱜ ᱵᱟᱲᱟ ᱞᱮᱫᱟ ᱟᱨᱠᱤ ᱾ ᱟᱨ ᱱᱮᱛᱟᱨ ᱢᱟ ᱩᱠᱩᱨ ᱟᱫᱚ ᱚᱱᱠᱟ ᱾ ᱵᱟᱹᱨᱩᱰᱟᱝ ᱠᱚᱦᱚᱸ ᱵᱟᱹᱞᱤᱧ ᱧᱮᱞ ᱮᱫ ᱠᱚᱣᱟ ᱟᱫᱚ ᱥᱮᱸᱫᱽᱨᱟ ᱠᱚᱫᱚ ᱵᱟᱝ ᱪᱟᱞᱟᱣ ᱦᱩᱭ ᱟᱠᱟᱱᱟ ᱟᱨᱠᱤ ᱾
ᱦᱮᱸ ᱾ ᱜᱚᱝᱠᱮ ᱠᱷᱮᱛ ᱵᱟᱹᱫᱽ ᱠᱚᱨᱮ ᱦᱟᱹᱠᱩ ᱠᱚ, ᱠᱟᱴᱠᱚᱢ ᱠᱚ ᱧᱟᱢᱚᱜ ᱠᱟᱱᱟ ᱠᱚ ᱥᱮ ᱵᱟᱝ?
ᱜᱚᱝᱠᱮ ᱠᱷᱮᱛ ᱠᱚᱨᱮ ᱫᱚ ᱦᱟᱸᱜ ᱟᱹᱣᱨᱤᱭᱟ ᱦᱟᱹᱠᱩ ᱠᱚᱫᱚ ᱦᱟᱸᱜ ᱾ ᱦᱮᱸ, ᱥᱮᱨᱚᱠᱚᱢ ᱡᱟᱦᱟᱸ ᱫᱟᱜ ᱠᱚ ᱡᱳᱜᱟᱡᱳᱜᱽ ᱩᱥᱟᱹᱨᱟᱛᱮ ᱦᱮᱸ ᱦᱟᱱᱛᱮ ᱱᱟᱛᱮ ᱱᱚᱛᱮ ᱱᱟᱜ ᱫᱟᱜ ᱦᱤᱡᱩᱜ ᱥᱮᱱᱚᱜ ᱠᱟᱱᱟ ᱚᱱᱟ ᱠᱚᱨᱮ ᱫᱚ ᱦᱟᱸᱜ ᱦᱟᱹᱠᱩ ᱫᱚ ᱦᱚᱭᱛᱳ ᱢᱮᱱᱟᱜ ᱠᱚ ᱜᱮᱭᱟ ᱾ ᱟᱫᱚ, ᱠᱚᱨᱮ ᱫᱚ ᱟᱹᱣᱨᱤᱭᱟ ᱚᱱᱠᱟ ᱡᱮ ᱦᱮᱸ ᱡᱟᱦᱟᱸ ᱥᱤ ᱞᱮᱱᱠᱷᱟᱱ ᱜᱮ ᱦᱚᱭᱛᱳ ᱚᱱᱟ ᱵᱟᱹᱫᱽ ᱨᱮᱠᱚ ᱩᱰᱩᱠᱚᱜ ᱛᱟᱦᱮᱸ ᱚᱱᱠᱟ ᱫᱚ ᱟᱹᱣᱨᱤᱭᱟ ᱟᱨᱠᱤ ᱾ ᱠᱟᱴᱠᱚᱢ ᱠᱚᱫᱚ ᱠᱚ ᱩᱰᱩᱠ ᱠᱟᱱᱟ ᱢᱤᱫᱵᱟᱨ ᱟᱨ ᱜᱚᱝᱜᱷᱟ ᱦᱚᱸᱠᱚ ᱧᱟᱢᱚᱜ ᱠᱟᱱ ᱜᱮ ᱦᱟᱹᱠᱩ ᱦᱟᱹᱠᱩ ᱠᱚᱫᱚ ᱟᱹᱣᱨᱤᱭ ᱜᱮᱭᱟ ᱩᱱᱟᱹᱜ ᱾ ᱵᱟᱝ ᱵᱟᱱ ᱞᱮᱱ ᱵᱟᱝ ᱡᱩᱫᱤ ᱵᱟᱱᱚᱜᱼᱟ ᱥᱮ ᱢᱤᱫ ᱫᱷᱟᱣ ᱟᱫᱚ ᱦᱟᱹᱠᱩ ᱠᱚ ᱦᱮᱸ, ᱦᱩᱭᱩᱜᱼᱟ ᱟᱨᱠᱤ ᱾
ᱚᱱᱠᱟ ᱟᱞᱮ ᱱᱚᱛᱮ ᱫᱚ ᱠᱷᱮᱛ ᱵᱟᱹᱫᱽ ᱠᱚᱨᱮ ᱢᱤᱫᱵᱟᱨ ᱠᱚ ᱧᱮᱞᱚᱜ ᱠᱟᱱᱟ ᱦᱟᱹᱠᱩ ᱠᱚ ᱥᱟᱵ ᱵᱟᱲᱟ ᱦᱩᱭ ᱮᱱᱟ ᱾ ᱜᱟᱰᱟ ᱜᱟᱰᱟ ᱫᱷᱟᱨᱮ ᱨᱮ ᱠᱷᱮᱛ ᱛᱚ ᱫᱟᱜ ᱠᱚ ᱟᱬᱜᱚᱱ ᱜᱮᱭᱟ ᱦᱟᱹᱠᱩ ᱠᱚ ᱨᱟᱠᱟᱵ ᱜᱮᱭᱟ ᱠᱷᱮᱛ ᱥᱮᱫ ᱾ ᱯᱩᱴᱷᱤ ᱦᱟᱠᱚ ᱦᱟᱹᱱᱤ ᱢᱤᱫ ᱫᱤᱱ ᱞᱤᱧ ᱪᱟᱞᱟᱣ ᱞᱮᱱᱟ ᱵᱟᱨ ᱫᱤᱱ ᱞᱟᱦᱟ ᱾ ᱦᱟᱹᱠᱩ ᱠᱚ ᱫᱚᱢᱮ ᱥᱟᱵ ᱦᱩᱭ ᱮᱱᱟ ᱠᱷᱮᱛ ᱨᱮ ᱜᱟᱰᱟ ᱫᱷᱟᱨᱮ ᱨᱮᱱᱟᱜ ᱠᱷᱮᱛ ᱾ ᱛᱚ ᱨᱟᱠᱟᱵ ᱜᱮᱭᱟ ᱠᱚ ᱦᱟᱹᱠᱩ ᱠᱚ ᱵᱷᱤᱛᱟᱹᱢᱟᱜ ᱪᱟᱞᱟᱣ ᱪᱟᱞᱟᱣ ᱥᱚᱢᱚᱡ ᱵᱷᱤᱛᱟᱹ ᱢᱟ ᱢᱟᱜ ᱢᱟᱜ ᱛᱮ ᱧᱮᱞ ᱮᱫᱟᱞᱤᱧ ᱦᱟᱹᱠᱩ ᱫᱚᱢᱮ ᱠᱚ ᱫᱚᱱ ᱵᱟᱲᱟᱭ ᱮᱫᱟᱠᱚ ᱨᱟᱠᱟᱵ ᱠᱟᱱᱟᱠᱚ ᱫᱚᱢᱮ ᱥᱟᱵ ᱦᱩᱭᱱᱟ
ᱟᱪᱪᱷᱟ ᱟᱪᱪᱷᱟ ᱟᱫᱚ ᱜᱚᱝᱠᱮ ᱫᱚ ᱜᱟᱰᱟ ᱫᱷᱟᱨᱮ ᱦᱚᱲ ᱠᱟᱱᱟ ᱯᱮ ᱵᱟᱹᱫᱽ ᱠᱚᱦᱚᱸ ᱟᱫᱚ ᱟᱞᱮ ᱢᱟ ᱥᱳᱨ ᱨᱮᱫᱚ ᱜᱟᱰᱟ ᱫᱚ ᱵᱟᱹᱱᱩᱜ-ᱟ ᱟᱫᱚ ᱢᱤᱫᱴᱟᱝ ᱵᱟᱸᱫᱷ ᱢᱮᱱᱟᱜ-ᱟ ᱟᱫᱚ ᱵᱟᱸᱫᱷ ᱛᱚ ᱦᱟᱸᱜ ᱚᱱᱟ ᱫᱚ ᱞᱟᱛᱟᱨ ᱧᱚᱜ ᱜᱮᱭᱟ ᱟᱨᱠᱤ ᱵᱟᱹᱫᱽ ᱠᱚᱫᱚ ᱦᱟᱸᱜ ᱪᱮᱛᱟᱱ ᱧᱚᱜ ᱜᱮᱭᱟ ᱚᱱᱟ ᱵᱟᱸᱫᱽ ᱨᱮ ᱡᱩᱫᱤ ᱵᱤᱱ ᱢᱚᱱᱮ ᱠᱚᱣᱟ ᱦᱟᱹᱠᱩ ᱥᱟᱵ ᱦᱩᱭᱩᱜ-ᱟ ᱛᱟᱞᱦᱮ ᱚᱸᱰᱮ ᱦᱟᱹᱠᱩ ᱫᱚᱠᱚ ᱧᱟᱢᱚᱜ-ᱟ ᱟᱨᱠᱤ ᱟᱫᱚ ᱚᱱᱮ ᱡᱮ ᱮᱸ ᱜᱚᱴᱟ ᱵᱟᱹᱫ ᱵᱟᱹᱭᱦᱟᱹᱲ ᱠᱚᱨᱮ ᱠᱚ ᱦᱟᱹᱠᱩ ᱟᱠᱟᱱᱟ ᱚᱱᱠᱟ ᱫᱚ ᱟᱨᱤᱭᱟ
ᱚᱝᱠᱟ ᱫᱚ ᱵᱟᱠᱷᱟᱱ ᱫᱚ ᱜᱚᱝᱠᱮ ᱥᱮᱫᱟᱭ ᱫᱚ ᱜᱚᱴᱟ ᱵᱟᱹᱫ ᱵᱟᱹᱭᱦᱟᱹᱲ ᱦᱟᱹᱠᱩ ᱠᱚ ᱧᱟᱢᱚᱜ ᱛᱟᱦᱮᱸ ᱥᱤ ᱥᱤ ᱛᱮ ᱦᱟᱹᱠᱩ ᱠᱚ ᱫᱚᱱ ᱵᱟᱲᱟᱭ ᱛᱟᱦᱮᱸᱜ
ᱦᱮᱸ ᱜᱚᱝᱠᱮ ᱚᱱᱟ ᱫᱚ ᱥᱟᱹᱨᱤ ᱠᱟᱛᱷᱟ ᱜᱮ ᱩᱱᱫᱤᱱ ᱫᱚ ᱟᱨᱠᱤ
ᱱᱮᱛᱟᱨ ᱫᱚ ᱦᱟᱠᱩ ᱦᱚᱸ ᱩᱱᱟᱹᱜ ᱵᱟᱠᱚ ᱧᱮᱞᱚᱜ ᱠᱟᱱᱟ
ᱵᱟᱠᱦᱟᱱ ᱟᱨᱚ ᱱᱮᱛᱟᱨ ᱫᱚ ᱢᱟᱱᱮ ᱧᱟᱢ ᱫᱚᱠᱚ ᱧᱟᱢᱚᱜ-ᱟ ᱦᱳᱭᱛᱳ ᱩᱱᱟᱹᱜ ᱫᱚ ᱵᱟᱝ ᱩᱱᱟᱹᱜ ᱰᱷᱮᱨ ᱫᱚ ᱵᱟᱝ ᱢᱤᱫ ᱵᱟᱨ ᱫᱚᱠᱚ ᱧᱟᱢᱚᱜ-ᱟ
ᱦᱮᱸ ᱱᱩᱱᱟᱹᱜ ᱰᱷᱮᱨ ᱫᱚ
ᱢᱤᱫ ᱵᱟᱨ ᱫᱚᱠᱚ ᱛᱟᱦᱮᱱ ᱜᱮᱭᱟ ᱩᱱᱟᱹᱜ ᱰᱷᱮᱨ ᱫᱚ ᱵᱟᱠᱚ ᱧᱟᱢᱚᱜ-ᱟ ᱥᱮ ᱱᱮᱛᱟᱨ ᱨᱮᱱᱟᱜ ᱥᱟᱨ ᱠᱚᱦᱚᱸ ᱫᱚᱢᱮ ᱩᱰᱩᱝ ᱟᱠᱟᱱᱟ ᱥᱮ ᱟᱨ ᱚᱱᱟ ᱥᱟᱨ ᱛᱮᱦᱚᱸ ᱦᱟᱹᱠᱩ ᱠᱚᱠᱚ ᱜᱩᱡᱩᱜ ᱜᱮᱭᱟ
ᱦᱳᱭ ᱜᱚᱝᱠᱮ ᱟᱫᱚ ᱵᱟᱹᱫ ᱵᱟᱹᱭᱦᱟᱹᱲ ᱠᱚᱨᱮ ᱢᱟ ᱜᱚᱴᱟ ᱥᱟᱨ ᱵᱚᱱ ᱞᱟᱜᱟᱣᱟᱜ ᱠᱟᱱᱟ ᱡᱟᱦᱟᱸ ᱡᱳᱭᱵᱚᱥᱟᱨ ᱥᱮ ᱡᱟᱦᱟᱸ ᱠᱷᱚᱛ ᱛᱟᱵᱚᱱ ᱟᱨᱠᱤ ᱡᱟᱦᱟᱸ ᱜᱩᱨᱤᱡ ᱡᱟᱯᱩᱫ ᱠᱚ ᱞᱟᱹᱭᱟ ᱚᱱᱟ ᱜᱩᱨᱤᱡ ᱯᱚᱪᱟᱱ ᱠᱟ ᱛᱮ ᱚᱱᱟ ᱠᱷᱚᱛ ᱛᱮᱭᱟᱨ ᱠᱚᱣᱟ ᱟᱨᱠᱤ ᱟᱫᱚ ᱚᱱᱟ ᱰᱟᱝᱨᱤ ᱢᱮᱨᱚᱢ ᱢᱮᱨᱚᱢ ᱜᱮ ᱵᱟᱹᱱᱩᱜ ᱠᱚᱣᱟ ᱟᱫᱚ ᱪᱤᱠᱟᱹᱛᱮ ᱜᱚᱝᱠᱮ ᱟᱫᱚ ᱟᱵᱚᱣᱟᱜ ᱜᱩᱨᱤᱡ ᱠᱚᱫᱚ ᱦᱩᱭᱩᱜ ᱛᱟᱵᱚᱱᱟ ᱟᱨ ᱪᱤᱠᱟᱹᱛᱮ ᱟᱫᱚ ᱵᱟᱹᱫᱽ ᱠᱚᱨᱮ ᱵᱚᱱ ᱮᱨᱟ ᱡᱮ ᱠᱷᱚᱛ ᱵᱚᱱ ᱤᱫᱤᱭᱟ ᱚᱱᱠᱟᱱ ᱢᱟ ᱰᱟᱝᱨᱤ ᱠᱚ ᱵᱟᱵᱚᱱ ᱫᱚᱦᱚ ᱟᱠᱟᱜ ᱠᱚᱣᱟ ᱟᱫᱚ ᱯᱟᱹᱦᱤᱞ ᱞᱮᱠᱟ ᱫᱚ ᱦᱟᱜ
ᱦᱮᱸ ᱯᱟᱹᱦᱤᱞ ᱫᱚ ᱵᱟᱠᱷᱟᱱ ᱯᱟᱦᱤᱞ ᱫᱚ ᱵᱟᱠᱷᱟᱱ ᱡᱷᱚᱛᱚ ᱨᱮᱱ ᱜᱮ ᱰᱟᱝᱨᱤ ᱠᱟᱰᱟ ᱢᱮᱨᱚᱢ ᱟᱨ ᱜᱚᱴᱟ ᱵᱟᱹᱫᱽ ᱵᱟᱹᱭᱦᱟᱹᱲ ᱜᱮ ᱴᱟᱠ ᱴᱟᱠᱴᱟᱨ ᱛᱮᱫᱚ ᱵᱟᱝ ᱱᱟᱦᱮᱞ ᱛᱮ ᱥᱤ ᱵᱟᱲᱟ
ᱦᱳᱭ ᱦᱳᱭ
ᱧᱮᱛᱟᱨ ᱫᱚ ᱜᱟᱹᱰᱤ ᱛᱮ ᱟᱨ ᱰᱟᱝᱨᱤ ᱦᱚᱸ ᱵᱟᱠᱚ ᱟᱹᱥᱩᱞᱮᱜ ᱠᱚ
ᱵᱟᱝ ᱵᱟᱝ ᱟᱫᱚ ᱚᱝᱠᱟ ᱜᱮ ᱟᱨᱠᱤ ᱜᱚᱝᱠᱮ ᱟᱫᱚ ᱡᱷᱚᱛᱚ ᱜᱮ ᱢᱟᱱᱮ ᱡᱩᱠ ᱪᱮᱧᱡᱽ ᱤᱫᱤᱜ ᱠᱟᱱᱟ ᱟᱨᱠᱤ ᱡᱚᱛᱚ ᱜᱮ ᱮᱸ ᱱᱟᱣᱟ ᱱᱟᱣᱟ ᱥᱤ ᱥᱤᱥᱴᱟᱢ ᱛᱟᱠᱚ ᱦᱮᱸ ᱨᱚᱦᱚᱭ ᱫᱟ ᱠᱚ ᱥᱮ ᱪᱮᱫ ᱡᱮᱢᱚᱱ ᱯᱟᱣᱟᱨ ᱴᱤᱞᱟᱨ ᱠᱚᱛᱮ ᱟᱫᱚ ᱚᱝᱠᱟ ᱜᱮ ᱛᱚᱜᱮ ᱢᱟᱱᱮᱱ ᱡᱟ ᱪᱟᱞᱟᱜ ᱠᱟᱱᱟ ᱦᱟᱸᱰᱮ ᱢᱟ ᱡᱩᱜᱽ ᱢᱟ ᱪᱮᱧᱡᱽ ᱤᱫᱤᱜ ᱠᱟᱱᱟ ᱥᱮ
ᱦᱮᱸ ᱚᱝᱠᱟ
ᱠᱟᱡ